ᱜᱚᱝᱠᱮ ᱡᱚᱦᱟᱨ ᱜᱤ᱾
ᱦᱮᱸ ᱡᱚᱦᱟᱨ ᱜᱮ ᱡᱚᱦᱟᱨ ᱜᱮ ᱜᱚᱝᱠᱮ ᱟᱫᱚ ᱚᱠᱟ ᱞᱮᱠᱟ ᱢᱮᱱᱟᱜ ᱢᱮᱭᱟ ᱜᱚᱝᱠᱮ?
ᱦᱳᱭ ᱜᱚᱝᱠᱮ ᱤᱧ ᱫᱚ ᱮᱠᱟᱞ ᱱᱤᱭᱟᱹ ᱜᱷᱟᱹᱲᱤᱡ ᱱᱟᱯᱟᱭ ᱵᱟᱲᱟ ᱜᱤ ᱢᱤᱱᱟᱹᱧᱟ᱾ ᱟᱫᱚ ᱜᱚᱝᱠᱮ ᱟᱢ ᱜᱤ ᱚᱠᱟ ᱞᱮᱠᱟ ᱢᱮᱱᱟᱜ ᱢᱤᱭᱟ?
ᱤᱧ ᱦᱚᱸ ᱜᱚᱝᱠᱮ ᱱᱟᱯᱟᱭ ᱵᱟᱲᱟ ᱜᱮ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱦᱮᱸ ᱥᱮ᱾ ᱛᱚ ᱜᱚᱝᱠᱮ ᱧᱮᱞᱮᱫ ᱜᱮᱭᱟ ᱛᱚ ᱚᱠᱟ ᱞᱮᱠᱟ ᱦᱚᱭ ᱫᱟᱜᱽ ᱮ ᱡᱟᱹᱲᱤᱭᱮᱜ-ᱟᱭ ᱦᱮᱸ ᱵᱟᱝ᱾ ᱟᱨ ᱚᱱᱟ ᱠᱚᱨᱮ ᱡᱩᱫᱤ ᱱᱟᱯᱟᱭ ᱵᱟᱢ ᱛᱟᱦᱮᱱᱟ ᱛᱚ ᱪᱤᱠᱟ ᱛᱮ ᱜᱟᱱᱚᱜ-ᱟ ᱵᱟᱝ᱾
ᱦᱳᱭ ᱜᱚᱝᱠᱮ ᱮᱠᱟᱞ‌ ᱟᱹᱰᱤ ᱥᱟᱹᱨᱤ ᱠᱟᱛᱷᱟᱢ ᱞᱟᱹᱭ ᱠᱟᱫᱟ ᱟᱸ ᱱᱤᱛᱟᱨ ᱢᱟᱼᱼ ᱮᱸ ᱫᱟᱜ ᱢᱟ ᱡᱟ ᱩᱰᱤᱡ ᱮ ᱫᱟᱜ ᱫᱟ ᱟᱨ ᱦᱚᱭ ᱜᱤ ᱱᱟᱦᱟᱸᱜ ᱵᱟᱹᱲᱛᱤᱭ ᱦᱚᱭ ᱫᱟᱭ᱾ ᱟᱸᱨ ᱱᱚᱜ-ᱚ ᱱᱚᱝᱠᱟ ᱦᱟᱲᱟᱢ ᱠᱚᱣᱟᱜ ᱠᱟᱛᱷᱟᱼᱼ ᱥᱮ ᱢᱚᱪᱟ ᱠᱷᱚᱱᱤᱧ ᱟᱸᱡᱚᱢ ᱠᱟᱫᱟ ᱱᱟᱦᱟᱸᱜᱼᱼ ᱮᱸ ᱜᱚᱝᱠᱮ ᱱᱚᱣᱟ ᱦᱚᱭ ᱫᱟᱜ ᱥᱚᱢᱟᱹᱭ ᱫᱚ ᱠᱚᱲᱟ ᱜᱤᱫᱽᱨᱟᱹ ᱫᱚ ᱵᱟᱝ ᱢᱟᱼᱼ ᱱᱚᱣᱶ ᱮᱸᱜᱼᱼ ᱥᱟᱛᱤ ᱪᱟᱞ ᱠᱩ ᱡᱚᱫᱤ ᱦᱚᱭ ᱚᱴᱟᱝᱚᱜ ᱠᱷᱟᱱ ᱟᱫᱚ ᱩᱱᱫᱚ ᱵᱟᱝ ᱠᱩ ᱡᱩᱛ ᱜᱮᱭᱟ᱾ ᱥᱮ ᱚᱲᱟᱜ ᱠᱚᱨᱮ ᱱᱟᱜ ᱡᱟᱦᱟᱸ ᱨᱮ ᱡᱟᱦᱟᱸ ᱞᱮᱠᱟᱜ-ᱟ ᱫᱚ ᱜᱚᱝᱠᱮ ᱞᱟᱹᱭᱟ ᱠᱩ ᱱᱚᱶᱟ ᱪᱟᱞᱼᱼ ᱠᱩᱫᱚ ᱵᱟᱝ ᱢᱟ ᱠᱚᱲᱟ ᱜᱤᱫᱽᱨᱟᱹ ᱫᱚ ᱵᱟᱝ ᱠᱩ ᱡᱩᱛᱟ ᱩᱱ ᱚᱠᱛᱚ ᱫᱚ ᱦᱚᱭ ᱫᱟᱜ ᱚᱠᱛᱚ ᱫᱚ᱾ ᱜᱚᱝᱠᱮ ᱟᱯᱮ ᱥᱮᱡ ᱱᱚᱶᱟ ᱠᱟᱛᱷᱟ ᱟᱸᱡᱚᱢ ᱵᱟᱲᱟᱣ ᱠᱟᱱᱟ?
ᱮᱠᱫᱚᱢ ᱮᱠᱫᱚᱢ ᱮᱠᱫᱚᱢ ᱱᱚᱣᱟ ᱫᱚ ᱮᱠᱫᱚᱢ ᱥᱟᱹᱨᱤ ᱠᱟᱛᱷᱟ ᱠᱟᱱᱟ᱾ ᱪᱮᱫᱟᱜ ᱵᱟᱝᱢᱟ ᱢᱟᱱᱮ ᱞᱟᱦᱟ ᱛᱮᱫᱚ ᱥᱮᱫᱟᱭ ᱦᱚᱲ ᱡᱟᱦᱟᱸ ᱠᱚ ᱞᱟᱹᱭ ᱠᱮᱫᱟ ᱥᱮ ᱡᱟᱦᱟᱸ ᱠᱚ ᱧᱮᱞ ᱠᱚᱜᱼᱟ ᱥᱮ ᱚᱱᱟ ᱫᱚ ᱮᱠᱟᱞ ᱥᱟᱹᱨᱤ ᱠᱟᱛᱷᱟ᱾ ᱜᱚᱝᱠᱮ ᱪᱮᱫᱟᱜ ᱵᱟᱝᱢᱟ ᱮᱸ ᱟᱵᱚ ᱥᱮᱫᱟᱭ ᱦᱚᱲᱟᱜ ᱡᱩᱫᱤ ᱠᱟᱛᱷᱟ ᱵᱚᱱ ᱧᱮᱞᱟ ᱥᱮ ᱟᱹᱰᱤ ᱨᱚᱠᱚᱢᱟᱜ ᱠᱟᱛᱷᱟ ᱢᱮᱱᱟᱜ ᱠᱟᱫᱟ ᱡᱟᱦᱟᱸᱛᱮ ᱟᱵᱚ ᱱᱟᱦᱟᱜ ᱫᱤᱱ ᱨᱮ ᱠᱤᱱᱛᱩ ᱚᱱᱟ ᱮᱸ ᱧᱮᱞᱚᱜ ᱠᱟᱱᱟ ᱟᱹᱰᱤᱴᱟᱜ ᱜᱮ ᱡᱚᱛᱷᱟᱛ ᱠᱟᱱᱟ ᱢᱮᱱᱛᱮ ᱢᱚᱱᱮ ᱦᱩᱭᱩᱜ ᱠᱟᱱᱟ ᱦᱮᱸ ᱵᱟᱝ? ᱥᱮ ᱪᱮᱜ ᱜᱚᱝᱠᱮ?
ᱦᱳᱭ ᱜᱚᱝᱠᱮ ᱮᱠᱟᱞ ᱟᱹᱰᱤ ᱥᱟᱹᱨᱤ ᱠᱟᱛᱷᱟ ᱪᱮᱫᱟᱜ ᱤᱧᱤᱧ ᱢᱚᱱᱮᱭᱟ ᱟᱫᱚ ᱱᱩᱠᱩ ᱫᱟᱫᱩ ᱦᱟᱲᱟᱢ ᱛᱟᱠᱚᱣᱟᱜ ᱠᱟᱛᱷᱟ ᱠᱷᱚᱱ ᱦᱚᱸ ᱟᱸᱡᱚᱢ ᱵᱟᱲᱟᱮ ᱠᱟᱱᱟ ᱱᱚᱣᱟ ᱦᱚᱭ ᱫᱟᱜ ᱚᱠᱛᱚ ᱫᱚ ᱚᱲᱟᱜ ᱱᱟᱦᱟᱜ ᱱᱚᱜᱼᱚ ᱱᱚᱝᱠᱟ ᱥᱟᱛᱤ ᱠᱩ ᱮᱸ ᱴᱤᱱ ᱨᱮᱱᱟᱜ ᱚᱲᱟᱜ ᱛᱚ ᱟᱫᱚ ᱥᱟᱛᱤ ᱠᱩ ᱛᱩᱞᱩᱜᱼᱟ᱾ ᱥᱮ ᱩᱱ ᱚᱠᱛᱚ ᱫᱚ ᱱᱚᱜᱼᱚ ᱱᱚᱣᱟ ᱛᱟᱞᱤ ᱵᱟᱹᱜᱲᱟᱹ ᱠᱚᱨᱮᱱᱟᱜ ᱚᱲᱟᱜ ᱠᱚ ᱛᱟᱦᱮᱸ ᱠᱟᱱᱟ᱾ ᱱᱚᱣᱟ ᱛᱟᱞᱤ ᱵᱟᱹᱜᱽᱲᱟᱹ ᱛᱮ ᱱᱟᱦᱟᱜ ᱠᱚ ᱫᱟᱵ ᱠᱟᱜ ᱠᱟᱱ ᱛᱟᱦᱮᱱᱟ ᱚᱲᱟᱜ ᱟᱫᱚ ᱱᱚᱠᱟ ᱦᱚᱭᱛᱮ ᱫᱷᱩᱞᱩᱯ ᱫᱷᱩᱞᱩᱯ ᱱᱟᱦᱟᱜ ᱛᱩᱞᱩᱜ ᱜᱮᱭᱟ ᱜᱚᱝᱠᱮ ᱦᱮᱸ᱾ ᱟᱫᱚ ᱢᱤᱫ ᱚᱠᱛᱚ ᱫᱚ ᱵᱟᱝᱢᱟ ᱱᱚᱝᱠᱟ ᱦᱚᱭ ᱫᱟᱜ ᱚᱠᱛᱚ ᱢᱤᱜᱴᱟᱝ ᱮᱸ ᱱᱚᱝᱠᱟ ᱠᱚᱲᱟ ᱦᱚᱲ ᱜᱤ ᱚᱱᱟ ᱥᱟᱛᱤ ᱛᱚᱞ ᱡᱩᱫ ᱠᱟᱜ ᱠᱟᱱ ᱛᱟᱦᱮᱱᱟᱭ᱾ ᱟᱫᱚ ᱜᱚᱝᱠᱮ ᱪᱮᱜ ᱞᱮᱠᱟ ᱪᱚ ᱦᱚᱭ ᱠᱮᱫᱟ ᱩᱱᱤ ᱫᱚ ᱚᱱᱟ ᱨᱮᱜᱮ ᱥᱟᱵ ᱟᱴᱠᱟᱣᱮᱱᱛᱮ ᱟᱫᱚ ᱚᱱᱟ ᱥᱟᱛᱤ ᱥᱩᱫᱷᱟᱹᱭ ᱩᱰᱟᱹᱣ ᱟᱫ ᱞᱮᱱᱟᱭ ᱜᱚᱢᱠᱮ᱾ ᱱᱚᱜᱼᱚ ᱱᱚᱣᱟ ᱠᱷᱟᱹᱛᱤᱨ ᱛᱮᱠᱚ ᱞᱟᱹᱭᱟ ᱟᱫᱚ ᱠᱚᱲᱟ ᱜᱤᱫᱽᱨᱟᱹ ᱫᱚ ᱩᱱ ᱚᱠᱛᱚ ᱵᱟᱝᱠᱚ ᱡᱩᱛ ᱜᱮᱭᱟ᱾ ᱜᱚᱝᱠᱮ ᱟᱯᱮᱥᱮᱜ ᱛᱤᱱᱟᱹᱜ ᱴᱟ ᱱᱚᱣᱟ ᱥᱟᱹᱨᱤ ᱜᱮᱭᱟ?
ᱦᱮᱸ ᱜᱚᱝᱠᱮ ᱱᱚᱣᱟ ᱠᱚᱫᱚ ᱥᱟ. ᱨᱤ ᱜᱮ ᱡᱚᱛᱷᱟᱛᱟ ᱢᱮᱱᱛᱮ ᱟᱨᱚ ᱱᱚᱝᱠᱟ ᱟᱸᱡᱚᱢ ᱦᱩᱭ ᱠᱟᱱᱟ ᱡᱮ ᱫᱟᱜ ᱡᱟᱹᱯᱩᱫ ᱫᱤᱱ ᱫᱚ ᱠᱤᱱᱛᱩ ᱢᱟᱱᱮ ᱡᱟᱦᱟᱸ ᱠᱚ ᱫᱚ ᱢᱟᱢᱟ ᱵᱷᱟᱹᱜᱽᱱᱟᱹ ᱟᱨᱠᱤ ᱜᱚᱝᱠᱮ ᱦᱮᱸ᱾ ᱦᱚᱸ ᱵᱷᱟ. ᱜᱽᱱᱟᱹ ᱚᱱᱛᱮ ᱞᱟᱹᱭᱟ ᱠᱚ ᱪᱮᱫᱟᱜ ᱥᱤᱢᱤᱫ ᱥᱩᱨᱮᱛ ᱛᱟᱦᱮᱸ ᱵᱟᱝ ᱵᱷᱟᱜᱮᱭᱟ ᱦᱩᱰᱩᱨ ᱵᱤᱡᱽᱞᱤ ᱚᱠᱛᱚ ᱨᱮ ᱦᱮᱸ ᱥᱮ? ᱪᱮᱫᱟᱜ ᱵᱟᱝ ᱢᱟ ᱛᱚᱠᱷᱚᱱ ᱪᱮᱛᱟ ᱞᱮᱭᱟ ᱠᱷᱚᱡᱽ ᱡᱩᱫᱤ ᱢᱤᱫ ᱴᱷᱮᱱ ᱞᱟᱝ ᱛᱟᱦᱮᱸ ᱞᱮᱱᱠᱷᱟᱱ ᱥᱮ ᱚᱱᱟ ᱦᱩᱰᱩᱨ ᱵᱤᱡᱽᱞᱤ ᱛᱮᱜᱮ ᱟᱸ ᱢᱟᱱᱮ ᱪᱮᱫ ᱠᱚ ᱪᱮᱛᱟ ᱚᱱᱟ ᱵᱤᱡᱽᱞᱤ ᱠᱚ ᱮᱢᱟᱱ ᱪᱮᱴᱮᱨ ᱠᱚ ᱮᱢᱟᱱ ᱧᱩᱨᱩ ᱮᱢᱟᱱᱚᱜᱼᱟ ᱪᱮᱛ ᱛᱟ ᱱᱚᱣᱟ ᱫᱚ ᱟᱫᱚ ᱛᱤᱱᱟᱹᱜ ᱴᱟ ᱡᱚᱛᱷᱟᱛᱟ ᱜᱚᱝᱠᱮ ᱥᱟᱹᱨᱤᱭᱟ ᱥᱮ ᱱᱟᱥᱮ ᱱᱚᱣᱟ ᱫᱚ ᱟ ᱤᱧ ᱦᱚᱸ ᱵᱟᱹᱧ ᱵᱟᱲᱟᱭᱟ ᱛᱚ ᱜᱚᱝᱠᱮ ᱟᱢᱮᱢ ᱟᱸᱡᱚᱢ ᱠᱟᱫᱟ ᱪᱮᱛᱟ?
ᱮᱸ ᱦᱳᱭ ᱜᱚᱝᱠᱮ ᱮᱠᱟᱞ ᱱᱚᱣᱟ ᱠᱟᱛᱷᱟ ᱦᱚᱸ ᱱᱩᱠᱩ ᱮᱸ ᱡᱟᱦᱟᱸᱭ ᱠᱚ ᱞᱟᱦᱟᱛᱮᱱ ᱠᱚ ᱯᱩᱨᱩᱫᱷᱩᱞ ᱠᱚ ᱱᱟᱦᱟᱜ ᱢᱮᱱᱟᱜ ᱠᱚᱣᱟ ᱟᱞᱮ ᱟᱛᱩ ᱨᱮᱱ᱾ ᱥᱮ ᱡᱟᱦᱟᱸᱭ ᱱᱚᱝᱠᱟ ᱵᱚᱭᱚᱥ ᱠᱚᱣᱟᱱ ᱦᱚᱲ ᱠᱚ ᱢᱮᱱᱟᱜ ᱠᱩ ᱱᱚᱣᱟ ᱠᱟᱛᱷᱟ ᱮᱠᱟᱞ ᱜᱮᱠᱚ ᱞᱟᱹᱭ ᱜᱮᱭᱟ᱾ ᱱᱚᱣᱟ ᱦᱚᱭ ᱫᱟᱜ ᱥᱮ ᱮᱸ ᱦᱚᱭ ᱦᱩᱰᱩᱨ ᱥᱚᱢᱚᱭ ᱫᱚ ᱟ ᱱᱚᱝᱠᱟ ᱢᱟᱢᱟ ᱵᱷᱟᱹᱜᱽᱱᱟᱹ ᱫᱚ ᱢᱤᱫ ᱴᱷᱮᱱ ᱵᱟᱝᱠᱚ ᱛᱟᱦᱮᱱ ᱜᱮᱭᱟ᱾ ᱟᱨ ᱡᱩᱫᱤ ᱠᱩ ᱛᱟᱦᱮᱱ ᱜᱮᱭᱟ ᱟᱫᱚ ᱮᱸ ᱱᱚᱜᱼᱚᱠᱟᱱ ᱵᱟᱹᱲᱤᱡ ᱮ ᱜᱷᱚᱴᱚᱱᱟ ᱜᱷᱚᱴᱟᱣ ᱫᱟᱲᱮᱭᱟᱜᱼᱟ ᱜᱚᱝᱠᱮ᱾ ᱟᱫᱚ ᱱᱤᱭᱟᱹ ᱚᱠᱛᱚ ᱨᱮᱫᱚ ᱜᱚᱝᱠᱮ ᱧᱮᱞ ᱵᱟᱲᱟ ᱦᱩᱭ ᱠᱟᱱ ᱜᱮᱭᱟ ᱢᱤᱫ ᱥᱚᱛᱮᱠᱚ ᱛᱟᱦᱮᱱ ᱠᱟᱱ ᱨᱮᱦᱚᱸ ᱛᱚ ᱩᱱᱟᱹᱜ ᱫᱚ ᱦᱚᱭᱛᱚ ᱵᱟᱝ ᱮᱸ ᱧᱮᱞᱚᱜ ᱠᱟᱱᱟ ᱟᱨᱦᱚᱸ ᱜᱚᱝᱠᱮ ᱱᱚᱝᱠᱟᱱᱟᱜ ᱜᱮ ᱢᱤᱫ ᱴᱮᱱ ᱦᱟᱦᱟᱲᱟᱣᱟᱱᱟᱜ ᱠᱟᱛᱷᱟᱧ ᱞᱟᱹᱭᱟ ᱜᱚᱝᱠᱮ ᱦᱚᱨᱚ ᱵᱤᱱ ᱧᱮᱞ ᱟᱠᱟᱜ ᱠᱚᱣᱟ?
ᱦᱮᱸ ᱜᱚᱝᱠᱮ ᱦᱚᱨᱚ᱾
ᱦᱮᱸ
ᱦᱮᱸ ᱜᱚᱝᱠᱮ ᱦᱚᱨᱚ ᱫᱚ ᱧᱮᱞ ᱦᱩᱭᱩᱜ ᱠᱟᱱᱟ ᱟᱞᱮ ᱚᱱᱛᱮ ᱫᱚ᱾ ᱦᱚᱨᱚ ᱩᱱᱠᱩᱣᱟᱜ ᱱᱟ. ᱛᱩ ᱥᱮᱫ ᱫᱚᱢᱮ ᱞᱮ ᱧᱮᱞ ᱟᱠᱟᱫᱟ ᱠᱚᱣᱟ ᱫᱚᱢᱮᱼᱫᱚᱢᱮ ᱢᱮᱱᱟᱜ ᱠᱚᱣᱟ᱾ ᱦᱮᱸᱥᱮ ᱟᱫᱚ ᱱᱤᱛ ᱦᱟᱸᱜ ᱫᱷᱤᱨᱟ‌ᱹᱜᱼᱟ ᱥᱮᱥᱮᱫ ᱫᱩᱜᱽ ᱦᱚᱨᱚ ᱜᱚᱝᱠᱮ ᱟᱫᱚ ᱵᱟᱝ ᱠᱚ ᱧᱮᱞᱚᱜ ᱠᱟᱱᱟ ᱦᱮᱸ ᱵᱟᱝ ᱟᱵᱚ ᱚᱱᱛᱮ ᱫᱚ
ᱦᱮᱸ ᱜᱚᱝᱠᱮ ᱮᱠᱟᱞ ᱟᱹᱰᱤ ᱠᱟᱡᱟᱠ ᱜᱮ ᱢᱮᱱᱟᱜ ᱠᱚᱣᱟ ᱮᱸ ᱱᱚᱜᱼᱚ ᱱᱚᱝᱠᱟ ᱵᱟᱸᱫ ᱠᱚᱨᱮ ᱯᱩᱠᱷᱨᱤ ᱠᱚᱨᱮ ᱟᱫᱚ ᱱᱩᱠᱩ ᱦᱚᱨᱚ ᱫᱚ ᱡᱮᱫᱤᱱ ᱦᱟᱸᱜ ᱱᱚᱝᱠᱟ ᱦᱩᱰᱩᱨ ᱟᱛᱮ ᱫᱟᱜᱽ ᱜᱮᱭᱟᱭ ᱥᱮ ᱜᱚᱝᱠᱮ
ᱟᱫᱚ ᱩᱱ ᱦᱤᱞᱚᱜ ᱫᱚ ᱩᱱᱠᱩ ᱦᱚᱨᱚ ᱫᱚ ᱮᱢᱱᱤ ᱛᱮᱜᱮ ᱱᱚᱝᱠᱟ ᱥᱤᱛᱩᱝ ᱫᱤᱱ ᱠᱚᱨᱮ ᱫᱚ ᱚᱛ ᱠᱚᱨᱮ ᱠᱚ ᱛᱚᱯᱟ ᱠᱚᱜᱼᱟ᱾ ᱱᱩᱠᱩ ᱫᱚ ᱰᱟᱸᱜᱟ ᱠᱚᱨᱮ ᱦᱮᱸ
ᱦᱮᱸ
ᱟᱫᱚ ᱡᱟᱦᱟᱸ ᱛᱤᱥ ᱦᱤᱞᱚᱜ ᱮ ᱦᱩᱰᱩᱨᱟᱱ ᱦᱟᱸᱜ ᱦᱩᱰᱩᱨ ᱫᱟᱜᱟ ᱩᱱ ᱦᱤᱞᱚᱜ ᱫᱚ ᱟᱫᱚ ᱚᱱᱟ ᱚᱛ ᱠᱚᱨᱮ ᱠᱷᱚᱱ ᱠᱚ ᱩᱰᱩᱠᱚᱜᱼᱟ ᱟᱫᱚ ᱱᱚᱝᱠᱟ ᱰᱚᱵᱷᱟᱜ ᱠᱚᱨᱮ ᱥᱮ ᱯᱩᱠᱷᱨᱤ ᱠᱚᱨᱮ ᱠᱚ ᱟᱲᱜᱚᱱᱟ
ᱦᱳᱭ ᱦᱳᱭ ᱮᱠᱟᱞᱼᱮᱠᱟᱞ ᱱᱚᱣᱟ ᱫᱚ ᱥᱟᱹᱨᱤ ᱛᱮ ᱜᱚᱢᱠᱮ
ᱦᱳᱭ ᱟᱫᱚ ᱚᱱᱟ ᱦᱤᱞᱚᱜ ᱫᱚ ᱱᱟᱦᱟᱜ ᱡᱟᱦᱟᱸ ᱫᱟᱜ ᱫᱚᱥᱟᱨ ᱦᱤᱞᱚᱜ ᱫᱚ ᱟᱛᱩ ᱨᱮᱱ ᱠᱚᱲᱟ ᱠᱚ ᱮᱸ ᱱᱚᱝᱠᱟ ᱫᱟᱜ ᱞᱮ ᱫᱟᱞᱟ ᱟᱨ ᱫᱟᱜ ᱫᱟᱞ ᱞᱮᱠᱷᱟᱱ ᱜᱚᱢᱠᱮ ᱚᱱᱟ ᱫᱟᱜ ᱫᱚ ᱱᱟᱦᱟᱜ ᱦᱤᱞᱟᱹᱜᱼᱟ ᱪᱷᱤᱞᱠᱟᱹᱣ ᱟᱛᱚ ᱟᱫᱚ ᱦᱚᱨᱚ ᱠᱚᱫᱚ ᱢᱩ ᱠᱚᱨᱮ ᱱᱚᱣᱟ ᱫᱟᱜ ᱵᱚᱞᱚ ᱟᱠᱚᱛᱮ ᱟᱨᱦᱚᱸ ᱰᱟᱸᱜᱟᱛᱮ ᱨᱟᱠᱟᱵ ᱠᱚ ᱪᱮᱥᱴᱟᱭᱟ ᱟᱫᱚ ᱩᱱ ᱚᱠᱛᱚ ᱜᱮᱞᱮ ᱥᱟᱵ ᱜᱚᱫ ᱠᱚᱣᱟ ᱜᱚᱝᱠᱮ ᱟᱯᱮᱥᱮᱫ ᱱᱚᱝᱠᱟ ᱠᱟᱛᱮ ᱯᱮ ᱥᱟᱵ ᱠᱚᱣᱟ ᱥᱮ ᱵᱟᱝ?
ᱜᱚᱝᱠᱮ ᱟᱞᱮ ᱚᱱᱛᱮ ᱫᱚ ᱚᱱᱠᱟ ᱫᱚ ᱵᱟᱝ ᱟᱫᱚ ᱮᱱᱛᱮ ᱡᱩᱫᱤᱧ ᱞᱟᱹᱭᱟ ᱥᱟᱵ ᱨᱮᱱᱟᱜ ᱟᱞᱮ ᱱᱚᱱᱛᱮ ᱴᱮᱠᱱᱤᱠ ᱫᱚ ᱱᱚᱝᱠᱟ ᱢᱮᱱᱟᱜ ᱟᱠᱟᱫᱟ ᱦᱚᱨᱚ ᱫᱚ ᱦᱟᱸᱜ ᱵᱟᱲᱟᱭ ᱟᱵᱚᱱ ᱫᱟᱜ ᱨᱮᱫᱚ ᱠᱚ ᱛᱟᱦᱮᱱᱟ ᱟᱫᱚ ᱪᱮᱞ ᱢᱮᱥᱮ ᱚᱱᱠᱟ ᱡᱟᱦᱟᱱᱟᱜ ᱚᱱᱟ ᱦᱟᱹᱸ ᱦᱟᱹᱸ ᱦᱟᱹᱸᱰᱤ ᱜᱚᱢᱠᱮᱢ ᱟᱸᱡᱚᱢ ᱠᱟᱜᱼᱟ ᱥᱮ ᱦᱟᱺᱰᱤ ᱦᱟᱺ ᱢᱮᱨᱟ ᱠᱚ ᱜᱚᱢᱠᱮ ᱟᱢ ᱡᱩᱫᱤ ᱦᱟᱱᱮ ᱤᱭᱟᱹᱨᱮᱢ ᱛᱚᱞᱟ ᱢᱤᱫᱴᱟᱝ ᱚᱱᱠᱟ ᱤᱭᱟᱹ ᱨᱮᱢ ᱛᱚᱞ ᱠᱮᱜᱼᱟ ᱪᱮᱫ ᱠᱚ ᱢᱮᱛᱟᱜᱼᱟ ᱚᱱᱟ ᱥᱮ ᱪᱮᱫᱟᱜ ᱜᱟᱢᱪᱷᱟ ᱚᱲᱮᱡ ᱦᱮᱸ ᱜᱟᱢᱪᱷᱟ ᱚᱲᱮᱡ ᱛᱳᱞ ᱞᱮ ᱟᱨ ᱚᱱᱠᱟ ᱫᱟᱜ ᱠᱚᱨᱮ ᱡᱩᱫᱤ ᱚᱱᱟᱢ ᱤᱭᱟᱹᱭᱟ ᱥᱮ ᱚᱱᱟ ᱡᱩᱫᱤ ᱟᱹᱰᱤ ᱜᱷᱟᱹᱲᱤ ᱚᱱᱠᱟᱢ ᱢᱟᱱᱮ ᱱᱮᱛᱟᱨᱟᱜ ᱰᱟᱝᱨᱟ ᱛᱚᱞ ᱠᱟᱫᱚ ᱚᱱᱠᱟ ᱡᱚᱵᱮᱭᱟᱢ ᱟᱥᱛᱮ ᱟᱥᱛᱮ ᱡᱚᱵᱮ ᱦᱚᱨᱟᱭᱟᱢ ᱟᱨᱦᱚ ᱠᱟᱹᱴᱤᱡ ᱮᱢ ᱦᱤᱞᱟᱹᱣ ᱵᱟᱲᱟᱭᱟ ᱦᱮᱸ ᱥᱮ ᱚᱱᱟ ᱠᱚ ᱥᱚ ᱛᱮ ᱜᱚᱢᱠᱮ ᱟᱹᱰᱤ ᱞᱚᱜᱚᱱ ᱠᱚ ᱦᱤᱡᱩᱜᱼᱟ ᱦᱮᱸᱥᱮ ᱟᱞᱮ ᱱᱚᱛᱮ ᱫᱚ ᱚᱱᱠᱟ ᱠᱚ ᱦᱮᱡ ᱞᱮᱱᱠᱷᱟᱱ ᱜᱮ ᱟᱫᱚ ᱡᱟᱦᱟᱸᱭ ᱦᱚᱛᱚ ᱢᱤᱫ ᱦᱚᱲ ᱪᱟᱯᱟᱫ ᱡᱟᱞ ᱥᱮ ᱚᱠᱚᱭ ᱫᱚ ᱦᱟᱱᱮ ᱪᱷᱟᱹᱠᱱᱤ ᱡᱟᱞ ᱟᱛᱮᱜ ᱨᱮᱰᱤ ᱠᱚᱜᱼᱟᱭ ᱟᱨ ᱪᱷᱟᱠᱟᱣ ᱨᱟᱠᱟᱵ ᱜᱚᱜ ᱠᱟᱫᱮᱭᱟᱭ ᱚᱱᱠᱟ ᱜᱚᱢᱠᱮ
ᱦᱳᱭ ᱜᱚᱢᱠᱮ ᱟᱫᱚ ᱟᱞᱮ ᱥᱮᱫ ᱢᱟ ᱚᱱᱠᱟ ᱫᱚ ᱱᱟᱦᱟᱜ ᱵᱟᱝᱞᱤᱧ ᱧᱮᱞ ᱵᱟᱲᱟ ᱠᱟᱫ ᱠᱚᱣᱟ ᱟᱫᱚ ᱵᱮᱥᱤᱨ ᱵᱷᱟᱜᱽ ᱜᱮ ᱱᱟᱦᱟᱜ ᱱᱩᱠᱩ ᱦᱚᱨᱚ ᱫᱚ ᱟᱸ ᱱᱚᱝᱠᱟ ᱥᱤᱛᱩᱝ ᱫᱤᱱ ᱠᱚᱨᱮ ᱫᱚ ᱱᱟᱦᱟᱜ ᱱᱚᱣᱟ ᱫᱟᱜ ᱨᱮᱫᱚ ᱵᱟᱝᱠᱚ ᱛᱟᱦᱮᱱ ᱜᱮᱭᱟ ᱡᱟᱦᱟ ᱠᱩ ᱯᱩᱠᱷᱨᱤ ᱠᱚᱨᱮ ᱥᱮ ᱵᱟᱫᱽ ᱠᱚᱨᱮ ᱚᱱᱟ ᱫᱷᱟᱣᱱᱟ ᱱᱟᱦᱟᱜ ᱯᱚᱴᱚᱥ ᱫᱷᱟᱣᱱᱟ ᱛᱟᱦᱮᱱ ᱜᱮᱭᱟ ᱚᱱᱟ ᱠᱚ ᱯᱩᱠᱷᱨᱤ ᱠᱚᱨᱮ ᱫᱚᱠᱚ ᱛᱟᱦᱮᱱ ᱜᱮᱭᱟ ᱟᱨ
ᱫᱷᱟᱸ ᱱᱚᱶᱟ ᱥᱤᱛᱩᱝ ᱫᱤᱱ ᱫᱚ ᱱᱟᱦᱟᱜ ᱰᱷᱩᱯᱠᱩ ᱨᱮᱠᱚ ᱨᱟᱠᱟᱵ ᱠᱚᱜ ᱛᱮ ᱚᱛ ᱨᱮᱠᱚ ᱛᱚᱯᱟ ᱠᱚᱜᱼᱟ ᱟᱨ ᱜᱚᱝᱠᱮ ᱱᱩᱠᱩ ᱫᱚ ᱵᱤᱞᱤ ᱦᱚᱸ ᱰᱟᱸᱜᱟ ᱨᱮᱜᱮ ᱠᱚ ᱵᱤᱞᱤ ᱤᱭᱟ ᱜᱚᱝᱠᱮ ᱟᱯᱮᱥᱮᱫ ᱱᱚᱝᱠᱟ ᱯᱮ ᱧᱟᱢ ᱵᱟᱲᱟᱣ ᱠᱟᱫ ᱛᱟᱠᱚᱣᱟ
ᱜᱚᱢᱠᱮ ᱟᱞᱚᱯ ᱪᱮᱫ ᱤᱧ ᱞᱟᱹᱭ ᱟᱢᱟ ᱢᱟᱱᱮ ᱱᱚᱰᱮ ᱫᱚ ᱜᱚᱝᱠᱮ ᱟᱨ ᱢᱤᱫᱴᱟᱝ ᱜᱟᱛᱮ ᱦᱚᱲ ᱦᱚᱸ ᱢᱤᱫᱴᱟᱝ ᱨᱮ ᱡᱩᱫᱤᱧ ᱞᱟᱹᱭ ᱟᱢᱟ ᱚᱱᱟ ᱫᱚ ᱦᱚᱭᱛᱚᱢ ᱵᱟᱲᱟᱭᱟᱢ ᱥᱮ ᱵᱟᱝ ᱫᱚ ᱜᱚᱢᱠᱮ ᱠᱤᱱᱛᱩ ᱫᱤᱱ ᱡᱟᱦᱟᱱᱟᱜ ᱦᱚᱭᱛᱚ ᱡᱮᱢᱚᱱ ᱦᱟᱹᱠᱩ ᱫᱚ ᱡᱟᱦᱟᱸ ᱞᱮᱠᱟ ᱡᱟᱦᱟᱸ ᱛᱤᱱᱟᱹᱜ ᱢᱟᱨᱟᱝ ᱦᱟᱹᱠᱩ ᱜᱮ ᱜᱟᱢᱪᱷᱟ ᱨᱮᱢ ᱜᱷᱮᱴ ᱠᱮᱫᱮᱛᱮᱢ ᱫᱚᱦᱚ ᱠᱮᱫᱮᱭᱟ ᱦᱮᱸ ᱵᱟᱝ ᱟᱨ ᱚᱱᱠᱟ ᱡᱟᱸᱦᱟ ᱠᱟᱛᱮᱜ ᱜᱮᱢ ᱫᱚᱦᱚ ᱠᱚᱣᱟ ᱦᱮᱸ
ᱦᱮᱸ ᱜᱚᱢᱠᱮ
ᱦᱚᱨᱚ ᱛᱚ ᱟᱨ ᱮᱢᱱᱤ ᱛᱮ ᱵᱟᱠᱚ ᱜᱚᱡ ᱵᱟᱝ ᱜᱟᱱᱚᱜᱼᱟ ᱮᱢᱱᱤ ᱛᱮ ᱪᱤᱠᱟᱹᱛᱮᱢ ᱜᱚᱡᱮ ᱵᱟᱢ ᱜᱚᱡ ᱫᱟᱲᱮᱭᱟ ᱭᱟ ᱛᱟᱦᱚ ᱞᱮ ᱡᱩᱚᱫᱤ ᱢᱚᱱᱮᱭᱟ ᱡᱮ ᱦᱟᱯᱮ ᱤᱧ ᱜᱟᱢᱪᱷᱟ ᱛᱚᱞ ᱮᱫᱮ ᱦᱟᱯᱮ ᱦᱟᱹᱠᱩᱭ ᱥᱟᱵᱛᱷᱟᱲ ᱠᱚᱣᱟ ᱦᱮᱸ ᱵᱟᱝ ᱚᱱᱠᱟ ᱢᱚᱱᱮ ᱠᱟᱛᱮᱜ ᱠᱷᱩᱵ ᱜᱟᱢᱪᱷᱟ ᱨᱮ ᱯᱚᱴᱚᱢ ᱠᱟᱫᱮᱭᱟᱭ ᱟᱨ ᱦᱚᱨᱚ ᱛᱚᱵᱚᱱ ᱵᱟᱲᱟᱭᱟ ᱵᱚᱦᱚᱜ ᱠᱚ ᱩᱰᱩᱠ ᱛᱟᱠᱚᱣᱟ ᱛᱤ ᱡᱟᱸᱜᱟ ᱠᱚ ᱩᱰᱩᱠ ᱛᱟᱠᱚᱣᱟ ᱟᱨᱦᱚᱸ ᱚᱱᱠᱟ ᱮᱢ ᱧᱮᱞ ᱠᱮᱫ ᱛᱟᱭᱟ ᱦᱚᱲ ᱥᱮ ᱡᱚᱴᱮᱫ ᱟᱫᱮᱭᱟᱢ ᱠᱤᱱᱛᱩ ᱟᱫᱚ ᱵᱟᱭ ᱦᱮᱸ ᱵᱟᱝ ᱚᱱᱟ ᱠᱚ ᱡᱩᱫᱤ ᱩᱱᱤ ᱚᱱᱠᱟᱢ ᱯᱚᱴ ᱞᱟᱜᱟᱜ ᱟ ᱥᱮ ᱜᱟᱢᱪᱷᱟ ᱚᱲᱮᱡ ᱠᱟᱛᱮᱜ ᱜᱟᱢᱪᱷᱟ ᱫᱚ ᱚᱱᱠᱟ ᱜᱮ ᱛᱟᱦᱮᱱᱟ ᱠᱤᱱᱛᱩ ᱚᱲᱮᱡ ᱠᱟᱛᱮᱜ ᱛᱤᱨᱮ ᱡᱮ ᱚᱛ ᱨᱮ ᱵᱚᱞᱚ ᱠᱚᱜᱼᱟ ᱵᱟᱢ ᱰᱩᱡᱽ ᱫᱟᱲᱮᱭᱟᱭᱼᱟ ᱮᱱᱛᱮ ᱟᱨ ᱱᱚᱝᱠᱟ ᱜᱮ ᱟᱯᱮ ᱚᱱᱛᱮ ᱚᱱᱠᱟ ᱦᱩᱭ ᱵᱟᱲᱟ ᱠᱟᱱᱟ ᱪᱮ ᱵᱟᱝ ᱜᱚᱢᱠᱮ
ᱦᱳᱭ ᱜᱚᱢᱠᱮ ᱱᱚᱜᱼᱚ ᱱᱚᱝᱠᱟ ᱮᱸ ᱞᱟᱦᱟᱛᱮ ᱧᱚᱜ ᱱᱚᱝᱠᱟ ᱦᱚᱨᱚ ᱥᱟᱵ ᱞᱮ ᱪᱟᱞᱟᱣ ᱞᱮᱱᱟ ᱱᱚᱝᱠᱟ ᱟᱭᱢᱟ ᱜᱟᱱ ᱵᱟᱫ ᱠᱚᱨᱮ ᱟᱫᱚ ᱡᱟᱦᱟᱸ ᱵᱟᱫ
ᱦᱮᱸ
ᱱᱟᱦᱟᱜ ᱞᱮ ᱟᱫᱚ ᱱᱚᱝᱠᱟ ᱜᱮ ᱜᱟᱢᱪᱷᱟ ᱨᱮᱠᱚ ᱢᱚᱴᱨᱟᱣ ᱠᱟᱫᱮ ᱛᱮ ᱢᱤᱫᱴᱟᱝ ᱢᱟᱨᱟᱝ ᱩᱛᱟᱹᱨ ᱦᱚᱨᱚᱜ ᱟᱫᱚ ᱱᱟᱦᱟᱜ ᱟᱨᱚ ᱮᱴᱟᱜ ᱵᱟᱸᱫᱷ ᱨᱮᱞᱮ ᱪᱟᱞᱟᱜ ᱠᱟᱱᱟ᱾ ᱚᱸᱰᱮ ᱪᱟᱞᱟᱣ ᱠᱟᱛᱮᱜ ᱱᱚᱝᱠᱟ ᱞᱮ ᱫᱟᱜ ᱠᱚᱞᱮ ᱫᱟᱞ ᱵᱟᱲᱟ ᱠᱮᱫᱟ᱾ ᱟᱫᱚ ᱨᱟᱠᱟᱵ ᱵᱟᱲᱟ ᱠᱟᱛᱮᱫ ᱢᱟᱞᱮ ᱧᱮᱞᱮ ᱠᱟᱱ ᱩᱱᱤ ᱦᱚᱨᱚᱲᱟ᱾ ᱱᱩᱭ ᱟᱠᱟᱫᱮ ᱛᱤᱨ ᱪᱚ ᱜᱟᱢᱪᱷᱟ ᱠᱚ ᱜᱮᱨ ᱚᱲᱮᱡ ᱠᱟᱛᱮ ᱫᱟᱹᱲ ᱟᱠᱟᱫᱟ᱾ ᱟᱨ ᱱᱩᱠᱩ ᱦᱚᱨᱚ ᱫᱚ ᱟᱹᱰᱤ ᱠᱟᱡᱟᱠ ᱜᱮᱜᱨᱟ ᱜᱚᱝᱠᱮ ᱡᱟᱦᱟᱸᱭ ᱡᱩᱫᱤ ᱛᱤ ᱠᱚᱭ ᱜᱮᱨ ᱛᱟᱢᱟ ᱥᱮ ᱟᱫᱚ ᱚᱸᱰᱮᱱᱟᱜ ᱡᱤᱞ ᱫᱚᱭ ᱪᱷᱟᱰᱟᱣ ᱜᱚᱫ ᱠᱟᱛᱟᱢᱟᱭ
ᱦᱮᱸ ᱱᱚᱣᱟ ᱢᱟ ᱥᱟᱹᱨᱤ ᱠᱟᱛᱷᱟ ᱜᱚᱝᱠᱮ ᱪᱮᱫᱟᱜ ᱢᱟ ᱩᱱᱠᱩ ᱦᱚᱨ ᱫᱚ ᱠᱤᱱᱛᱩ ᱢᱟᱱᱮ ᱟᱵᱚ ᱦᱚᱭᱛᱳ ᱵᱟᱵᱚᱱ ᱵᱩᱡᱷᱟᱹᱣ ᱮᱜ-ᱟ᱾ ᱮᱱ ᱱᱚᱝᱠᱟᱱᱟᱜ ᱫᱟᱲᱮ ᱢᱮᱱᱟᱜ-ᱟ ᱞᱟᱹᱭᱟ ᱠᱚ ᱪᱮᱫᱟᱜ ᱡᱩᱫᱤ ᱦᱚᱨᱚ ᱡᱮᱞ ᱡᱚᱢ ᱟᱥᱮ ᱦᱮᱸ ᱞᱟ. ᱭ ᱟᱠᱚ ᱡᱮ ᱡᱟᱦᱟᱸ ᱛᱤᱱᱟᱹᱜ ᱨᱳᱜᱽ ᱟᱡᱟᱨ ᱟᱢᱟᱜ ᱢᱮᱱᱟᱜᱫᱟ ᱦᱮᱸ ᱢᱟᱱᱮ ᱨᱳᱜ ᱟᱡᱟᱨ ᱠᱤᱱᱛᱩ ᱟ ᱪᱮᱫᱭᱟ ᱨᱳᱜᱽ ᱟᱡᱟᱨ ᱡᱟᱦ ᱡᱩᱫᱤ ᱢᱮᱱᱟᱜ ᱛᱟᱢᱟ ᱦᱮᱸ ᱨᱳᱜᱽ ᱟᱡᱟᱨ ᱠᱤᱱᱛᱩ ᱵᱟᱭ ᱤᱭᱟ. ᱭᱟ ᱟᱨᱠᱤ ᱢᱟᱱᱮ ᱵᱟᱝ ᱫᱟᱯᱟᱞᱚᱜ-ᱟ ᱚᱱᱟ ᱫᱚ ᱚᱱᱟ ᱡᱟᱦᱟᱱᱟᱜ ᱢᱟᱨᱮ ᱨᱚᱜᱽ ᱟᱡᱟᱨ ᱛᱟᱦᱮᱱ ᱛᱟᱵ ᱚᱱᱟ ᱠᱤᱱᱛᱩ ᱨᱩᱣᱟᱹᱲ ᱦᱚᱪᱚᱜ ᱪᱠᱟ ᱠᱚ ᱞᱟᱹᱭᱟ ᱢᱟᱱᱮ ᱦᱚᱨᱚ ᱡᱤᱞᱮᱢ ᱡᱚᱢ ᱞᱮᱠᱷᱟᱱ ᱱᱚᱣᱟ ᱠᱤ ᱥᱟᱹᱨᱤ ᱜᱚᱝᱠᱮ
ᱟᱪᱪᱷᱟ ᱜᱚᱝᱠᱮ ᱱᱚᱣᱟ ᱫᱚ ᱱᱟᱦᱟᱜ ᱛᱤᱱᱟᱹᱜ ᱴᱟ ᱥᱟᱹᱨᱤᱭᱟ ᱚᱱᱟ ᱫᱚ ᱱᱟᱦᱟᱜ ᱮ ᱵᱟᱫ ᱵᱟᱝ ᱜᱮᱞᱤᱧ ᱞᱟᱹᱭ ᱫᱟᱲᱮᱭᱟᱜ ᱠᱟᱱᱟ᱾ ᱟᱫᱚ ᱱᱚᱜ-ᱚ ᱱᱚᱝᱠᱟ ᱜᱮ ᱢᱤᱫᱴᱟᱝ ᱟᱨᱦᱚᱸ ᱦᱟᱦᱟᱲᱟᱣᱟᱱ ᱠᱟᱛᱷᱟ ᱢᱮᱱᱟᱜ-ᱟ ᱱᱟᱦᱟᱜ᱾ ᱱᱚᱣᱟ ᱦᱚᱨᱚ ᱡᱤᱞ ᱫᱚ ᱵᱟᱝᱢᱟ ᱱᱚᱣᱟ ᱯᱤᱯ ᱩᱨᱟᱹ ᱥᱟᱶ ᱡᱩᱫᱤᱢ ᱩᱛᱩᱭᱟ ᱟᱨ ᱡᱩᱫᱤᱢ ᱡᱚᱢᱟ ᱟᱫᱚ ᱠᱚ ᱞᱟᱹᱭᱟ ᱱᱚᱠᱟ ᱩᱛᱩ ᱠᱟᱛᱮᱢ ᱡᱚᱢ ᱞᱮᱠᱷᱟᱱ ᱫᱚ ᱟᱫᱚ ᱵᱟᱝ ᱢᱟᱢ ᱜᱚᱡᱚᱜ-ᱟ᱾ ᱟᱫᱚ ᱜᱚᱝᱠᱮ ᱟᱯᱮᱥᱮᱫ ᱱᱚᱣᱟ ᱠᱟᱛᱷᱟ ᱟᱸᱡᱚᱢ ᱵᱟᱲᱟ ᱟᱠᱟᱱᱟ
ᱪᱮ ᱜᱚᱝᱠᱮ
ᱱᱩᱠᱩ ᱦᱚᱨᱚ ᱫᱚ ᱡᱩᱫᱤ ᱯᱤᱯᱟᱹ ᱥᱟᱶᱮᱢ ᱩᱛᱩ ᱠᱚᱣᱟ ᱟᱨ ᱚᱱᱠᱟ ᱠᱟᱛᱮ ᱠᱟᱛᱮᱮᱫ ᱮᱢ ᱡᱚᱢ ᱞᱮᱠᱷᱟᱱ ᱫᱚ ᱵᱟᱝ ᱵᱟᱢ ᱜᱚᱡᱚᱜ-ᱟ᱾ ᱟᱫᱚ ᱟᱯᱮᱥᱮᱫ ᱱᱚᱝᱠᱟᱱ ᱟᱸᱡᱚᱢ ᱵᱟᱲᱟ ᱟᱠᱟᱱᱟ?
ᱵᱟᱝ ᱜᱚᱝᱠᱮ ᱱᱚᱝᱠᱟ ᱫᱚ ᱵᱟᱝ ᱟᱸᱡᱚᱢ ᱦᱩᱭ ᱠᱟᱱᱟ ᱟᱫᱚ ᱦᱚᱨ ᱥᱟᱶ ᱮᱸ ᱜᱚᱡᱚᱜ-ᱟ ᱠᱚ ᱱᱚᱣᱟ ᱫᱚ ᱵᱟᱝ ᱟᱸᱡᱚᱢ ᱦᱚᱜ-ᱚᱭ ᱱᱟᱣᱟ ᱟᱸᱡᱚᱢ ᱦᱩᱭᱱᱟ᱾ ᱱᱚᱜ-ᱚᱭ ᱡᱮ ᱟᱢᱮᱢ ᱞᱟᱹᱭ ᱠᱮᱜ ᱛᱮ ᱵᱩᱡᱽᱱᱟ ᱵᱟᱠᱷᱟᱱ ᱚᱝᱠᱟ ᱫᱚ ᱵᱟᱲᱟᱭ ᱫᱚ ᱵᱟᱝ ᱛᱟᱦᱮᱸ ᱞᱮᱱᱟ ᱜᱚᱝᱠᱮ ᱦᱮᱸ᱾ ᱟᱪᱷᱟ ᱟᱪᱷᱟ ᱚᱝᱠᱟ ᱵᱮᱯᱟᱨ ᱛᱤᱱᱟᱹᱜ ᱴᱟ ᱥᱟᱹᱨᱤᱭᱟ ᱫᱚ ᱵᱟᱲᱟᱭ ᱫᱚ ᱵᱟᱹᱱᱩᱜ-ᱟ᱾ ᱚᱱᱟ ᱠᱚᱫᱚ
ᱦᱳᱭ ᱟᱫᱚ ᱟᱞᱮ ᱫᱚ ᱛᱚᱵᱮ ᱦᱚᱨᱚ ᱟᱨ ᱯᱤᱯᱟᱹ ᱫᱚᱞᱮ ᱩᱛᱩ ᱵᱟᱲᱟᱣ ᱠᱟᱜ ᱜᱮᱭᱟ ᱟᱫᱚ ᱩᱱ ᱨᱤᱜ ᱫᱚᱞᱮ ᱜᱚᱴᱟ ᱞᱮᱫᱟ ᱧᱮᱞ ᱠᱟᱜ ᱞᱮᱜᱮᱵᱚᱱ ᱥᱮ ᱜᱚᱡ ᱠᱷᱟᱱ ᱵᱚᱱ ᱜᱚᱡᱚᱜ-ᱟ ᱡᱚᱢ ᱠᱟᱛᱮ ᱜᱮ ᱱᱟᱦᱟᱜ ᱵᱚᱱ ᱜᱚᱡᱚᱜ-ᱟ᱾ ᱟᱫᱚ ᱚᱱᱟᱛᱮ ᱩᱛᱩ ᱞᱮᱫᱟᱞᱮ ᱟᱫᱚᱞᱮ ᱡᱚᱢ ᱠᱮᱫ ᱛᱮ ᱟᱫᱚ ᱵᱟᱝ ᱪᱤᱠᱟᱹ ᱞᱮᱱᱟ ᱟᱫᱚ ᱡᱟᱹᱱᱤᱡ ᱚᱱᱟ ᱠᱟᱛᱷᱟ ᱨᱮ ᱢᱮᱱᱟᱜ-ᱟ ᱦᱚᱨᱚ ᱥᱟᱶ ᱯᱤᱯᱟᱹ ᱡᱩᱫᱤᱢ ᱩᱛᱩᱭᱟ ᱟᱫᱚ ᱜᱚᱡᱚᱜ ᱟᱢ᱾ ᱟᱫᱚ ᱡᱟᱹᱱᱤᱡ ᱱᱚᱝᱠᱟ ᱥᱤᱵᱤᱞ ᱞᱮᱜ ᱞᱮᱭᱟ ᱜᱚᱝᱠᱮ ᱩᱱ ᱦᱤᱞᱳᱜ ᱱᱚᱣᱟ ᱯᱤᱯ ᱯᱟᱹ ᱥᱟᱶᱞᱮ ᱩᱛᱩ ᱞᱮᱫᱟ᱾ ᱟᱫᱚ ᱟᱹᱰᱤᱴᱟᱜ ᱜᱮ ᱥᱤᱵᱤᱞ ᱠᱮᱜ ᱞᱮᱭᱟ ᱟᱫᱚ ᱚᱱᱟ ᱠᱚ ᱥᱤᱵᱤᱞ ᱛᱮᱜᱤᱧ ᱢᱚᱱᱮ ᱵᱟᱲᱟ ᱠᱮᱫᱟ᱾ ᱦᱳᱭᱛᱚ ᱠᱟᱛᱷᱟ ᱨᱮ ᱢᱮᱱᱟᱜ-ᱟ ᱦᱳᱭᱛᱚ ᱜᱚᱡ ᱫᱚᱠᱚ ᱜᱚᱡ ᱞᱮᱱᱟ ᱛᱚ ᱩᱱᱤ ᱫᱚ ᱡᱟᱹᱱᱤᱡ ᱠᱷᱟᱱ ᱱᱚᱝᱠᱟ ᱫᱚᱢᱮ ᱥᱤᱵᱤᱞ ᱞᱤᱫᱤᱛᱮ ᱫᱚᱢᱮ ᱡᱚᱢᱟᱱᱟᱜ ᱛᱮ ᱡᱚᱢ ᱛᱮᱜᱮ ᱡᱚᱢ ᱜᱚᱡ ᱞᱮᱱᱟᱭ ᱜᱚᱝᱠᱮ ᱦᱮᱸᱥ ᱛᱮ
ᱮᱠᱫᱚᱢ ᱮᱠᱫᱚᱢ ᱱᱚᱣᱟ ᱜᱮ ᱢᱚᱱᱮ ᱦᱩᱭᱩᱜ ᱠᱟᱱᱟ ᱡᱟᱹᱱᱤᱡ ᱪᱚᱝ ᱜᱚᱝᱠᱮ᱾
ᱦᱳᱭ ᱜᱚᱝᱠᱮ ᱟᱫᱚ ᱟᱞᱮ ᱟᱹᱛᱩ ᱨᱮ ᱟᱭᱢᱟ ᱦᱚᱲᱜᱮ ᱱᱮᱛᱟᱨ ᱦᱚᱸ ᱵᱟᱠᱚ ᱡᱚᱢᱟ᱾ ᱟᱞᱮ ᱟᱹᱛᱩ ᱨᱮᱫᱚ ᱵᱟᱝ ᱟᱞᱮ ᱥᱮᱜ ᱫᱚ ᱟᱭᱢᱟ ᱦᱚᱲᱜᱮ ᱵᱟᱠᱚ ᱡᱚᱢᱟ ᱦᱚᱨᱚ ᱟᱨ ᱯᱤᱯᱟᱹ ᱵᱟᱠᱚ ᱩᱛᱩᱭ ᱜᱮᱭᱟ ᱜᱚᱝ
ᱵᱚᱛᱚᱨ ᱛᱮ ᱵᱟᱝ ᱜᱚᱝᱠᱮ ᱟᱨ ᱠᱟᱛᱷᱟ ᱦᱮᱱᱟᱜᱼᱟ ᱞᱟᱹᱭᱟᱠᱚ ᱪᱮᱛᱟ ᱢᱟᱱᱮ ᱰᱟᱵ ᱜᱚᱝᱠᱮ ᱟᱸᱡᱚᱢ ᱠᱟᱜᱼᱟ ᱥᱮ?
ᱦᱳᱭ
ᱦᱮᱸ ᱞᱟᱹᱭᱟ ᱠᱚ ᱪᱮᱛᱟ ᱰᱟᱵ ᱦᱚᱸ ᱡᱚᱢ ᱞᱮᱠᱷᱟᱡ ᱪᱮᱛᱟ ᱜᱚᱜᱚᱡ ᱼᱟ ᱦᱮᱸ ᱥᱮ ᱚᱝᱠᱟᱢ ᱟᱸᱡᱚᱢ ᱵᱟᱲᱟ ᱠᱟᱜ ᱠᱚᱣᱟ ᱥᱮ ᱦᱮᱸ ᱜᱚᱝᱠᱮ ᱞᱟᱹᱭᱟᱠᱚ ᱰᱟᱵ ᱡᱚᱢ ᱞᱮᱠᱷᱟᱱ ᱪᱮᱛᱟ ᱰᱟᱵ ᱥᱟᱶᱛᱮ ᱤᱭᱟᱹ ᱜᱚᱝᱠᱮ ᱚᱱᱟ ᱰᱟᱵ ᱫᱟᱜ ᱨᱮ ᱪᱮᱛᱟ ᱚᱱᱟ ᱞᱟᱹᱭ ᱢᱮᱥᱮ ᱪᱤᱱᱤ ᱥᱮ ᱪᱮᱜ ᱠᱚ ᱢᱮᱛᱟᱜᱼᱟ ᱵᱟᱝ ᱪᱤᱱᱤ ᱮᱢ ᱞᱮᱠᱷᱟᱱ ᱪᱮᱛᱟ ᱠᱚ ᱜᱚᱡᱚᱜᱼᱟ ᱠᱚ ᱧᱩ ᱠᱟᱛᱮᱜ᱾ ᱟᱨ ᱱᱚᱣᱟ ᱛᱤᱱᱟᱹᱜᱴᱟ ᱥᱟᱹᱨᱤᱭᱟ ᱜᱚᱝᱠᱮ ᱱᱚᱣᱟ ᱟᱢ ᱪᱮᱜ ᱮᱢ ᱢᱚᱱᱮᱭᱟ?
ᱤᱧ ᱫᱚ ᱜᱚᱢᱠᱮᱧ ᱞᱟᱹᱭᱟ ᱱᱚᱣᱟ ᱫᱚ ᱥᱟᱹᱨᱤ ᱫᱚ ᱵᱟᱝ ᱥᱟᱹᱨᱤᱭᱟ ᱱᱚᱣᱟ ᱫᱚ ᱚᱠᱚᱭ ᱦᱚᱲ ᱦᱚᱭᱛᱚ ᱮ ᱥᱤᱵᱤᱞ ᱡᱟᱞᱟᱛᱮ ᱡᱚᱢ ᱞᱮᱜ ᱛᱮ ᱡᱚᱢ ᱵᱟᱹᱲᱛᱤ ᱞᱮᱫᱟᱭ ᱦᱮᱸ ᱥᱮ ᱪᱮᱫ ᱜᱚᱝᱠᱮ?
ᱦᱩᱸ ᱤᱧᱦᱩᱧ ᱢᱚᱱᱮᱭᱟ ᱱᱚᱣᱟ ᱪᱮᱫᱟᱜ ᱵᱟᱝᱢᱟ ᱟᱻ ᱦᱩᱭᱩᱜ ᱜᱮᱭᱟ ᱟᱫᱚ ᱪᱤᱠᱟᱛᱮᱢ ᱵᱩᱡᱟ ᱟᱫᱚ ᱚᱠᱟᱴᱟᱜ ᱥᱟᱹᱨᱤᱭᱟ ᱥᱮ ᱵᱟᱝ᱾ ᱞᱟᱹᱭ ᱫᱚ ᱵᱟᱝ ᱜᱟᱱᱚᱜ ᱠᱟᱱᱟ ᱞᱟᱹᱭᱟᱠᱚ ᱛᱚ ᱱᱚᱝᱠᱟ